ᱦᱮᱞᱳ
ᱦᱮᱞᱳ ᱨᱚᱲ ᱠᱚ ᱟᱸᱡᱚᱢᱚᱜ ᱠᱟᱱᱟ?
ᱦᱩᱸ ᱟᱞᱤᱧ-ᱟᱜ ᱨᱚᱝ ᱟᱡᱚᱢ-ᱚᱜ ᱠᱟᱱᱟ
ᱦᱮᱸ ᱦᱮᱸ ᱟᱸᱡᱚᱢ-ᱚᱜ ᱠᱟᱱᱟ ᱦᱮᱸ ᱞᱟᱹᱭ ᱫᱤᱹᱧ ᱨᱚᱲ ᱠᱚ ᱫᱚ ᱟᱸᱡᱚᱢ-ᱚᱜ ᱠᱟᱱᱟᱹ
ᱦᱮᱸ ᱟᱸᱡᱚᱢ-ᱚᱜ ᱠᱟᱱᱟ ᱨᱚᱲ ᱠᱚ ᱦᱚᱸ ᱛᱟᱦᱞᱮ ᱵᱷᱟᱹᱜᱤ ᱜᱮᱭᱟ ᱵᱤᱱ ᱛᱚ ᱜᱚᱝᱠᱮ
ᱦᱮᱸ ᱱᱟᱯᱟᱭ ᱵᱟᱲᱟ ᱜᱮ ᱟᱢ ᱚᱠᱟ ᱞᱮᱠᱟ
ᱦᱩᱸ ᱟᱹᱞᱤᱧ ᱦᱚᱸ ᱞᱤᱧ ᱵᱷᱟᱜᱮ ᱧᱚᱜ ᱜᱮᱭᱟ ᱵᱷᱟᱜᱮ ᱛᱟᱦᱮᱸ ᱞᱮᱱᱠᱷᱟᱱ ᱜᱮ ᱱᱟᱯᱟᱭ ᱟᱵᱚᱣᱟᱜ ᱫᱚ ᱟᱫᱚ ᱪᱮᱫ?
ᱦᱮᱸ᱾
ᱛᱟᱦᱚᱞᱮ ᱪᱮᱫ ᱠᱚᱵᱤᱱ ᱪᱤᱠᱟᱹᱭᱫᱟ ᱱᱤᱛᱳᱜ ᱫᱚ?
ᱱᱚᱜᱼᱚᱭ ᱫᱩᱲᱩᱵ ᱵᱟᱲᱟ ᱦᱳᱭ ᱠᱟᱱᱟ᱾
ᱟᱻ ᱚ ᱟᱪᱷᱟ, ᱜᱚᱝᱠᱮ ᱛᱟᱦᱚᱞᱮ ᱢᱟᱹᱰᱤ ᱠᱚᱫᱚ ᱵᱮᱱ ᱡᱚᱢᱟᱱᱟ ᱥᱮ ᱵᱟᱝ?
ᱢᱟᱹᱰᱤ ᱠᱚᱫᱚ ᱡᱚᱢ ᱦᱳᱭ ᱱᱟ ᱛᱮᱦᱮᱧ ᱫᱚ ᱢᱚᱴᱟᱢᱩᱴᱤ ᱩᱛᱩ ᱛᱟᱦᱮᱸ ᱠᱟᱱᱟ ᱵᱤᱞᱤ ᱥᱟᱶᱼᱼ ᱛᱮ ᱟᱹᱞᱩ ᱱᱟᱜ ᱜᱮ ᱟᱨᱠᱤ ᱵᱤᱞᱤ ᱟᱨ ᱟᱹᱞᱩ᱾
ᱢᱟᱠᱷᱟ ᱢᱟᱠᱷᱟ ᱧᱚᱜ᱾
ᱦᱮᱸ ᱢᱟᱠᱷᱟ ᱢᱟ ᱟᱹᱞᱩᱴᱟᱜ ᱫᱚ ᱢᱟᱠᱷᱟ ᱧᱚᱜ ᱢᱟᱱᱮ ᱨᱟᱥᱮ ᱫᱚ ᱵᱟᱝ᱾
ᱦᱮᱸ ᱟᱹᱰᱤ ᱢᱚᱸᱡᱽ ᱜᱮ ᱵᱩᱡᱷᱟᱹᱜ ᱫᱟᱹᱧ᱾ ᱤᱠᱟᱹᱱᱟᱜ ᱫᱚ ᱵᱮᱞᱮ ᱟᱞᱚ ᱢᱟᱠᱷᱟᱣ ᱢᱟᱠᱷᱟ ᱫᱚ ᱟᱹᱞᱤᱧ ᱦᱚᱞᱤᱧ ᱡᱚᱢ ᱵᱟᱲᱟ ᱟᱠᱟᱫᱟ᱾ᱦᱩᱸ
ᱟᱫᱚ ᱢᱟᱠᱷᱟ ᱛᱮᱠᱚ ᱨᱟᱥᱮ ᱞᱮ ᱤᱧᱫᱚ ᱵᱟᱹᱧ ᱵᱩᱡᱽ ᱫᱟ ᱟᱫᱚ ᱚᱱᱠᱟ ᱦᱳᱥᱴᱮᱞ ᱨᱤᱧ ᱛᱟᱦᱮᱱᱟ ᱛᱚ ᱛᱟᱭᱚᱢ ᱧᱚᱜ ᱛᱮᱦᱮᱧ ᱫᱟᱠᱟ ᱡᱚᱢᱤᱧ ᱪᱟᱞᱟᱣ ᱟᱠᱟᱱᱟ ᱟᱫᱚ ᱟᱹᱞᱩ ᱫᱚ ᱵᱤᱞᱤ ᱠᱚ ᱨᱟᱥᱮ ᱞᱟᱜᱼᱟ ᱥᱮᱠᱚ ᱢᱟᱠᱷᱟ ᱢᱟᱠᱷᱟ ᱞᱟᱜᱼᱟ ᱠᱤᱱᱛᱩ ᱟ ᱫᱚ ᱢᱩᱪᱟᱹᱫ ᱨᱮᱧ ᱪᱟᱞᱟᱣ ᱠᱟᱱᱟ ᱤᱧ᱾ ᱯᱚᱨ ᱦᱳᱭ ᱢᱤᱫ ᱦᱚᱲᱮ ᱡᱚᱢᱮ ᱧᱟᱢᱚᱜ ᱚᱱᱠᱟ ᱛᱟᱦᱮᱸ ᱠᱟᱱᱟ᱾
ᱚᱻᱟᱱᱮ ᱟᱵᱤᱱ ᱫᱚ ᱦᱳᱥᱴᱮᱞ ᱨᱮ ᱢᱮᱱᱟᱜ ᱵᱤᱱᱟ ᱛᱟᱦᱚᱞᱮ ᱱᱤᱛᱚᱜ ᱫᱚ?
ᱦᱮᱸ ᱦᱮᱸ ᱱᱤᱛᱚᱜ ᱫᱚ ᱦᱳᱥᱴᱮᱞ ᱨᱮ ᱢᱮᱱᱟᱜ ᱞᱤᱧᱟ᱾
ᱦᱮᱸᱻᱮ᱾ ᱚᱱᱟ ᱦᱳᱥᱴᱮᱞ ᱨᱮᱫᱚ ᱟᱹᱞᱤᱧ ᱦᱚᱸᱞᱤᱧ ᱛᱟᱦᱮᱸ ᱞᱮᱱᱟᱜ ᱜᱚᱜ ᱱᱤᱛᱚᱜ ᱫᱚ ᱟᱯᱟᱛᱛᱚ ᱠᱚᱞᱮᱡᱽ ᱨᱮᱦᱟᱸᱜ᱾
ᱚ
ᱚᱰᱮ ᱦᱚᱸ ᱦᱳᱥᱴᱮᱞ ᱫᱚ ᱟᱹᱰᱤ ᱡᱩᱛ ᱢᱟᱱᱮ ᱚᱸᱰᱮᱱᱟᱜ ᱢᱮᱢᱳᱨᱤ ᱠᱚᱫᱚ ᱟᱹᱰᱤ ᱵᱮᱥ ᱵᱮᱥ ᱜᱮ ᱛᱟᱦᱮᱱᱟ ᱛᱚ ᱠᱟᱨᱚᱱ ᱟᱹᱰᱤ ᱥᱟᱺᱜᱤᱧ ᱠᱚᱨᱮᱱ ᱜᱤᱫᱽᱨᱟᱹ ᱠᱚᱦᱚᱸ ᱠᱚ ᱛᱟᱦᱮᱱᱟ᱾
ᱦᱩᱸ ᱦᱩᱸ ᱡᱮᱢᱚᱱ ᱟᱞᱮ ᱱᱚᱰᱮ ᱟᱹᱰᱤ ᱥᱟᱺᱜᱤᱧ ᱥᱟᱺᱜᱤᱧ ᱠᱚ ᱢᱮᱱᱟᱜ ᱠᱚᱣᱟ ᱵᱚᱞᱮ ᱪᱮᱠᱟ ᱱᱚᱛᱮ ᱢᱮᱱᱟᱜ ᱠᱚᱣᱟ ᱢᱟᱞᱫᱟ᱾ ᱢᱩᱨᱥᱤᱫᱟᱵᱟᱫᱽ ᱯᱩᱨᱩᱞᱤᱭᱟᱹ ᱵᱟᱸᱠᱩᱲᱟ᱾
ᱦᱩᱸ
ᱚᱱᱠᱟ ᱟᱹᱰᱤ ᱴᱚᱴᱷᱟᱠᱤᱭᱟᱹ ᱨᱮᱱ ᱦᱚᱸ ᱢᱮᱱᱟᱜ ᱠᱚᱣᱟ᱾
ᱦᱮᱸ ᱟᱵᱤᱱ ᱫᱚ ᱚᱠᱟ ᱰᱤᱥᱴᱤᱠ ᱠᱷᱚᱱᱟᱜ ᱵᱮᱱ ᱞᱟᱹᱭᱮᱫ ᱛᱮ?
ᱟᱹᱞᱤ ᱫᱚ ᱢᱮᱫᱽᱱᱤᱯᱩᱨ᱾
ᱚ ᱟᱹᱞᱤᱧ ᱫᱚ ᱡᱷᱟᱲᱜᱨᱟᱢ᱾
ᱚ
ᱪᱟᱞᱟ ᱟᱠᱟᱱᱟᱞᱤᱧ ᱢᱮᱫᱽᱱᱤᱯᱩᱨ ᱠᱚᱦᱚᱸ᱾
ᱛᱟᱯᱚᱨ ᱪᱮᱫ ᱤᱫᱤ ᱠᱟᱛᱮ ᱞᱟᱝ ᱜᱟᱯᱟᱞᱢᱟᱨᱟᱣ ᱞᱮᱠᱷᱟᱱ ᱱᱟᱯᱟᱭ ᱠᱚᱜᱼᱟ?
ᱱᱟᱯᱟᱭ ᱫᱮ ᱪᱮᱫ ᱫᱤᱠᱛᱮ ᱚᱱᱮ ᱪᱮᱫ ᱠᱚᱯᱮ ᱨᱚᱦᱚᱭ ᱵᱟᱲᱟᱭᱟ ᱥᱚᱵᱽᱡᱤ᱾ ᱦᱳᱭ ᱤᱱᱟᱹ ᱠᱚᱜᱮ ᱟᱫᱚ ᱵᱮᱥ ᱵᱮᱥᱤ ᱫᱚ ᱵᱟᱝ ᱜᱟᱱᱚᱜᱼᱟ ᱱᱚᱰᱮ ᱫᱚ᱾ ᱚᱱᱟᱜᱮ ᱜᱟᱯᱟᱞ ᱢᱟᱨᱟᱣ ᱟᱨᱠᱤ ᱦᱳᱲᱳ ᱨᱚᱦᱚᱭ ᱵᱚᱸᱜᱟ ᱤᱫᱤ ᱦᱚᱴᱚ ᱠᱟᱫᱮᱭᱟᱹᱧ ᱪᱮᱫᱠᱟ ᱚᱱᱟ ᱜᱮ ᱦᱮᱸ ᱞᱮᱫᱟ ᱠᱚ
ᱦᱩᱸ ᱟᱫᱚ ᱦᱳᱲᱳ ᱨᱚᱦᱚᱭ ᱠᱚᱫᱚ ᱡᱟᱦᱟᱸᱭ ᱜᱮ ᱜᱚᱞᱯᱷᱚ ᱵᱟᱲᱟ ᱠᱚ ᱦᱳᱭᱳᱜ ᱠᱟᱱᱟ ᱦᱳᱲᱳ ᱠᱚ ᱨᱚᱦᱚᱭ ᱠᱚᱜᱮ ᱜᱚᱞᱯᱷᱚ ᱦᱳᱭᱳᱜᱼᱼ ᱚᱱᱟ ᱛᱤᱱᱟᱹᱜ ᱡᱮ ᱦᱳᱲᱳ ᱨᱚᱦᱚᱭᱢ ᱞᱟᱹᱭᱟ᱾
ᱦᱚᱸ ᱟᱫᱚ ᱦᱤᱸᱦᱤ ᱤᱱᱟᱹᱜ ᱜᱮ ᱦᱩᱲᱩ ᱨᱚᱦᱚᱭ ᱤᱱᱟᱹᱜ ᱜᱮ ᱟᱫᱚ ᱨᱤᱯᱤᱴᱚᱜ-ᱟ ᱥᱮ᱾ ᱠᱚᱢ ᱜᱷᱟᱹᱲᱤᱡ ᱮᱢ ᱨᱚᱲᱫᱟ᱾ ᱛᱟᱞᱮ ᱚᱲᱟᱜ ᱫᱚ ᱟᱹᱲᱤ ᱟᱹᱣᱨᱤ ᱵᱤᱱ ᱪᱟᱞᱟᱜᱼᱟ ᱦᱳᱥᱴᱮᱞ ᱨᱮᱜᱮ?
ᱵᱟᱝ ᱵᱟᱝ ᱟᱹᱣᱨᱤ ᱪᱟᱞᱟᱣ ᱦᱩᱭᱩᱜ-ᱟ᱾
ᱦᱩᱸ
ᱧᱮᱞ ᱦᱩᱭᱩᱜ ᱠᱟᱱᱟ ᱛᱤᱥᱚᱜ ᱪᱟᱞᱟᱣ ᱦᱩᱭᱩᱜᱼᱟ ᱫᱟᱜ ᱠᱚ ᱫᱚᱢᱮ ᱞᱟᱜᱟᱣ ᱵᱟᱹᱲᱤᱡ ᱞᱮᱱ ᱠᱷᱟᱱ ᱮᱠᱵᱟᱨ ᱠᱟᱹᱢᱤ ᱠᱚᱠᱚ ᱞᱟᱜᱟᱜᱼᱟ ᱥᱟᱹᱨᱫᱤ ᱩᱰᱩᱝ ᱛᱚ ᱪᱟᱞᱟᱣ ᱦᱩᱭᱩᱜᱼᱟ
ᱦᱩᱸ ᱜᱚᱜᱚ ᱵᱟᱵᱟ ᱡᱩᱫᱤ ᱯᱷᱳᱱᱟᱭ ᱦᱟᱸᱜ ᱱᱚᱸᱰᱮ ᱠᱟᱹᱴᱤᱡ ᱜᱚᱲᱚ ᱩᱱ ᱜᱮᱵᱤᱱ ᱪᱟᱞᱟᱜᱼᱟ ᱛᱚ᱾
ᱦᱮᱸ ᱦᱮᱸ
ᱦᱮᱸ ᱚ, ᱦᱩᱸ
ᱛᱟᱯᱚᱨ ᱟᱯᱮ ᱫᱤᱥᱚᱢ ᱨᱮ ᱛᱟᱦᱚᱞᱮ ᱱᱚᱝᱠᱟ ᱵᱟᱯᱞᱟ ᱚᱲᱟᱜ ᱠᱚᱫᱚ ᱦᱩᱭᱩᱜ ᱠᱟᱱᱟ ᱥᱮ ᱵᱟᱝ?
ᱵᱟᱯᱞᱟ ᱚᱲᱟᱜ ᱫᱚ ᱱᱤᱭᱟᱹ ᱥᱚᱢᱚᱭ ᱠᱤ ᱛᱟᱦᱮᱱ ᱛᱮ ᱦᱮᱸ ᱛᱚ ᱫᱟᱜ ᱫᱤᱱ ᱞᱚᱜᱽᱱᱚ ᱛᱟᱦᱮᱸ ᱞᱮᱱ ᱛᱚ ᱦᱚᱞᱟ ᱢᱟᱦᱫᱮᱨ ᱫᱚ ᱛᱟᱦᱮᱸ ᱠᱟᱱᱟ ᱞᱚᱜᱱᱚ ᱛᱟᱨᱯᱚᱨᱮ ᱪᱟᱵᱟᱭᱮᱱᱟ ᱦᱚᱭᱛᱚ ᱟᱫᱚ
ᱦᱮᱸ ᱦᱮᱸ
ᱦ ᱦᱳᱭ, ᱛᱟᱞᱦᱮ ᱦᱳᱥᱴᱮᱞ ᱨᱮ ᱛᱤᱨᱮ ᱫᱟᱠᱟ ᱠᱚ ᱮᱢᱟᱯᱮ ᱜᱮᱭᱟ
ᱫᱟᱠᱟ ᱮᱢ ᱵᱚᱞᱛᱮ ᱟᱞᱮ ᱠᱚ ᱮᱢᱟᱱᱮᱭᱟ ᱱᱚᱝᱠᱟ ᱥᱮᱛᱟᱜ ᱫᱚ ᱱᱚᱴᱟ ᱟᱹᱭᱩᱵ
ᱚᱝᱠᱟ ᱟᱹᱭᱩᱵ ᱦᱚᱸ ᱱᱚᱴᱟ ᱵᱟ ᱥᱮᱛᱟᱜ ᱥᱟᱲᱮ ᱱᱚᱴᱟ ᱟᱹᱭᱩᱵ ᱱᱚᱴᱟ
ᱚ ᱚ ᱢᱮᱫᱽᱱᱤᱯᱩᱨ ᱨᱮᱵᱤᱱ ᱛᱟᱦᱮᱱᱟ ᱤᱭᱟ. ᱵᱤᱱ ᱪᱤᱱᱦᱟᱹᱣᱮ ᱜᱮᱭᱟ ᱩᱡᱟᱱ
ᱵᱟ ᱵᱟ ᱵᱟᱞᱤᱧ ᱴᱷᱟᱹᱣᱠᱟᱹ ᱠᱚ ᱜᱮᱭᱟ ᱟᱫᱚ ᱱᱟᱦᱟᱜ ᱱᱚᱜᱼᱚᱭ ᱡᱮ ᱧᱩᱛᱩᱢ ᱠᱚ ᱢᱟᱱᱮ ᱤᱧ ᱪᱮᱫ ᱞᱟᱹᱭᱫᱟ ᱚᱱᱟ ᱧᱩᱛᱩᱢ ᱠᱚᱞᱟᱝ ᱵᱮᱵᱚ ᱦᱟᱨ ᱮᱫᱟ ᱮᱠᱪᱩᱭᱮᱞᱤ ᱧᱩᱛᱩᱢ ᱠᱚᱫᱚ ᱵᱟᱠᱚ ᱵᱮᱵᱚᱦᱟᱨᱟ ᱱᱚᱣᱟ ᱜᱟᱯ ᱜᱟᱯᱟᱞ ᱢᱟᱨᱟᱣ ᱛᱟᱞᱟ ᱱᱚᱝᱠᱟ ᱟᱹᱱ ᱟᱹᱨᱤ ᱢᱮᱱᱟᱜᱼᱟ᱾
ᱞᱟᱹᱭ ᱠᱮᱫᱟ ᱠᱚ
ᱦᱮᱸ
ᱦᱩᱸ
ᱡᱮ ᱚᱱᱟ ᱠᱳᱱᱳ ᱯᱟᱨᱥᱱᱟᱞ ᱰᱤᱴᱮᱞᱥ ᱠᱚ ᱚᱱᱟ ᱠᱚ ᱞᱟ. ᱭ ᱵᱟᱝ ᱜᱟᱱᱚᱜ-ᱟ᱾
ᱳᱠᱮ ᱛᱟᱦᱚᱞᱮ ᱴᱷᱤᱠ ᱜᱮᱭᱟ ᱡᱟᱦᱟ ᱜᱮ ᱟᱨᱠᱤ ᱪᱟᱥᱵᱟᱥ ᱵᱚᱸᱜᱟ ᱵᱩᱨᱩ ᱵᱮᱯᱟᱨ ᱛᱮᱜᱮ ᱨᱚᱲ ᱵᱷᱟᱹᱜᱤᱭᱟ᱾
ᱦᱮᱸ
ᱦᱩᱸ ᱦᱩᱸ ᱛᱟᱦᱞᱮ ᱟᱫᱚ ᱟᱞᱮ ᱥᱮᱫ ᱫᱚ ᱦᱩᱭᱩᱜ ᱜᱮᱭᱟ ᱢᱟᱜ ᱢᱚᱬᱮ ᱜᱮ ᱢᱟᱨᱟᱝ ᱟᱜ ᱛᱮᱫ ᱦᱩᱸ ᱚᱱᱟ ᱠᱚᱜᱮ ᱢᱟᱨᱟᱝ ᱧᱚᱜ ᱦᱩᱭᱩᱜᱼᱟ ᱟᱫᱚ ᱵᱟᱦᱟ ᱢᱟᱦᱟ ᱠᱚᱫᱚ ᱠᱷᱟᱹᱞᱤ ᱥᱩᱱᱩᱢ ᱜᱮᱠᱚ ᱟᱬᱜᱚᱭᱟ ᱵᱟᱝ᱾ ᱤᱱᱟᱹᱜᱮ ᱟᱨ ᱟᱹᱥᱟᱹᱲᱤᱭᱟᱹ ᱠᱚ ᱡᱚᱢ ᱜᱮᱭᱟ ᱥᱮ ᱵᱟᱝ ᱟᱹᱥᱟ. ᱲᱤᱭᱟ᱾
ᱪᱮᱫ ᱪᱚ
ᱟᱹᱥᱟᱹᱲᱤᱭᱟᱹ
ᱟᱥᱟᱹᱲᱤᱭᱟᱹ ᱫᱚ ᱟᱞᱮ ᱫᱚ ᱱᱚᱰᱮ ᱫᱚ ᱵᱟᱠᱚ ᱡᱚᱢᱟ ᱡᱚᱢ ᱫᱚᱠᱚ ᱡᱚᱢ ᱵᱟᱲᱟᱭᱫᱟ ᱟᱫᱚ ᱟᱞᱮ ᱫᱚ ᱱᱚᱣᱟ ᱠᱚᱫᱚ ᱯᱟᱹᱦᱤᱞ ᱠᱷᱚᱱ ᱜᱮ ᱵᱟᱠᱚ ᱡᱚᱢ ᱠᱟᱫᱟ ᱟᱫᱚ ᱵᱟᱲᱟᱭ ᱤᱧ ᱵᱩᱡᱟᱹᱧ ᱡᱮ ᱱᱚᱣᱟ ᱠᱚᱫᱚ ᱠᱚ ᱡᱚᱢ ᱞᱟᱹᱠ ᱞᱟᱹᱠᱛᱤ ᱢᱮᱱᱟᱜᱼᱟ ᱟᱫᱚᱢ ᱪᱤᱠᱟᱹᱭᱟ ᱯᱟᱹᱦᱤᱞ ᱦᱟᱲᱟᱢ ᱠᱚ ᱵᱟᱠᱚ ᱡᱚᱢ ᱟᱹᱜᱩ ᱟᱠᱟᱫᱟ
ᱦᱩᱸ, ᱡᱩᱫᱤ ᱠᱚ ᱡᱚᱢ ᱠᱮ ᱠᱷᱟᱱ ᱛᱟᱦᱚᱞᱮ ᱟᱯᱮ ᱦᱚᱸᱯᱮ ᱡᱚᱢ ᱠᱮᱭᱟ ᱵᱟᱝ
ᱦᱮᱸ ᱦᱮᱸ ᱟᱫᱚ ᱠᱟᱛᱷᱟ ᱫᱚ ᱦᱩᱭᱩᱜ ᱠᱟᱱᱟ ᱧᱮᱞᱢᱮ ᱱᱚᱝᱠᱟ ᱟᱞᱮ ᱟᱹᱛᱩ ᱨᱮᱱᱟᱜ ᱫᱚ ᱠᱟᱹᱴᱤᱡ ᱦᱮ ᱡᱩᱫᱤᱧ ᱠᱚᱭᱚᱜ ᱞᱮᱠᱷᱟᱱ ᱞᱟᱦᱟ ᱛᱮ ᱥᱮᱫᱤᱱ ᱠᱷᱚᱱ ᱟᱞᱮ ᱫᱚ ᱟᱞᱮ ᱨᱮᱱ ᱟᱞᱮ ᱟᱛᱩ ᱫᱚ ᱢᱤᱫ ᱴᱩᱠᱩᱡ ᱦᱚᱲ ᱜᱮ ᱠᱟᱱᱟᱞᱮ ᱢᱟᱱᱮ ᱤᱧ ᱫᱟᱫᱩᱭᱤᱡ ᱟᱡ ᱵᱟᱵᱟ ᱨᱮ ᱟᱡ
ᱦᱮᱸ
ᱚᱱᱠᱟ ᱠᱟᱛᱮᱫ ᱜᱮ ᱟᱞᱮ ᱞᱮ ᱟᱞᱮ ᱜᱮ ᱱᱚᱣᱟ ᱟᱹᱛᱩ ᱨᱮ ᱢᱮᱱᱟᱜ ᱞᱮᱭᱟ ᱟᱫᱚ ᱢᱤᱫ ᱦᱚᱲ ᱛᱮᱫᱚ ᱛᱤᱱᱟᱹᱜ ᱜᱚᱴᱟᱝ ᱮ ᱯᱩᱡᱟᱹ ᱯᱟᱥᱟᱭᱟ ᱩᱱ ᱥᱚᱢᱚᱭ ᱱᱚᱣᱟ ᱟᱹᱛᱩᱳ ᱨᱮᱫᱚ ᱥᱟᱱᱛᱟᱲᱤ ᱫᱚ ᱦᱩᱭᱩᱜ ᱠᱟᱱᱟ ᱢᱟᱡᱷᱤ ᱭᱮᱱᱟ ᱟᱨ ᱢᱤᱫᱴᱟᱝ ᱢᱩᱰᱟᱹ ᱫᱚ ᱱᱟᱭᱠᱤ ᱭᱮᱱᱟ ᱚᱱᱠᱟ ᱠᱟᱛᱮ ᱛᱫ ᱠᱟᱹᱢᱤ ᱦᱚᱨᱟ ᱟᱛᱳ ᱠᱤᱱ ᱛᱮᱭᱟᱨ ᱨᱟᱠᱟᱵ ᱞᱮᱫᱟ
ᱩ ᱢᱟᱡᱷᱤ ᱢᱩᱰᱟᱹ ᱛᱮ ᱜᱮ
ᱢᱟᱱᱮ ᱵᱟᱝ ᱥᱟᱱᱛᱟᱲ ᱢᱟᱡᱷᱤ ᱟᱨ ᱦᱩᱭᱩᱜ ᱠᱟᱱᱟ ᱢᱩᱰᱟᱹ ᱫᱚ ᱱᱟᱭᱠᱮ
ᱢᱩᱰᱟᱹ ᱫᱚ ᱱᱟᱭᱠᱮ
ᱦᱮᱸ ᱦᱮᱸ ᱯᱳᱭᱞᱳ ᱫᱚᱭ ᱛᱟᱦᱮᱸ ᱠᱟᱱᱟ
ᱩ ᱛᱟᱦᱚᱞᱮ ᱟᱯᱮ ᱥᱮᱫ ᱫᱚ ᱪᱮᱫ ᱢᱟᱨᱟᱝ ᱧᱚᱜ ᱟᱛᱮᱫ ᱠᱚ ᱢᱟᱱᱟᱣᱟ ᱚᱱᱟᱜᱮ
ᱟᱫᱚ ᱢᱟᱨᱟᱝ ᱵᱚᱞᱛᱮ ᱫᱚ ᱚᱱᱠᱟ ᱵᱟᱦᱟ ᱦᱚᱸᱞᱮ ᱟᱞᱮ ᱫᱚ ᱢᱟᱨᱟᱝ ᱧᱚᱜ ᱞᱮ ᱢᱟᱱᱟᱣᱟ ᱵᱟᱦᱟ ᱫᱚ ᱵᱟᱦᱟ ᱵᱟᱦᱟ ᱵᱚᱸᱜᱟ ᱨᱮᱫᱚ ᱵᱟᱦᱟ ᱞᱮ ᱵᱚᱸᱜᱟᱜᱼᱟ
ᱟᱨ ᱢᱟᱜ ᱢᱚᱬᱮ ᱡᱟᱦᱟᱸ ᱠᱚᱫᱚ ᱯᱮ ᱵᱚᱪᱷᱚᱨ ᱚᱱᱛᱚᱨ ᱞᱮ ᱠᱚᱨᱟᱣᱟ ᱚᱱᱟ ᱢᱟᱜ ᱢᱚᱬᱮ ᱦᱚᱸᱞᱮ ᱠᱚᱨᱟᱣᱟ ᱟᱫᱚ ᱵᱟᱦᱟ ᱨᱮᱦᱚᱸ ᱨᱟᱹᱥᱠᱟᱹ ᱜᱮ ᱟᱨ ᱢᱟᱜ ᱢᱚᱬᱮ ᱦᱚᱲᱮ ᱦᱚᱸ ᱞᱮ ᱨᱟᱹᱥᱠᱟᱹᱭᱟ ᱟᱫᱚ ᱢᱮᱱᱠᱷᱟᱱ ᱵᱟᱦᱟ ᱠᱷᱚᱱ ᱫᱚ ᱢᱟᱜ ᱢᱚᱬᱮ ᱫᱚ ᱵᱟᱹᱲᱛᱤ ᱨᱟᱹᱥᱠ ᱯᱮᱲᱟ ᱯᱟᱹᱲᱟᱹ ᱠᱚ ᱵᱟᱹᱲᱛᱤ ᱱᱮᱣᱛᱟ ᱵᱟᱨᱛᱤ ᱠᱚᱣᱟᱞᱮ ᱟᱨ
ᱚᱱᱟ ᱠᱚᱜᱮ ᱟᱨᱠᱤ ᱵᱟᱠᱷᱟᱱ ᱧᱚᱜ ᱜᱮᱭᱟ
ᱦᱩᱸ ᱛᱟᱦᱚᱞᱮ ᱩᱱ ᱥᱚᱢᱚᱭ ᱫᱚ ᱚᱠᱚᱭ ᱠᱚ ᱵᱚᱜᱟᱭᱟ ᱢᱩᱰᱟᱹ ᱱᱟᱭᱠᱮ ᱠᱚᱜᱮ
ᱵᱟᱝ ᱱᱚᱣᱟ ᱫᱚ ᱯᱟᱹᱦᱤᱞ ᱩᱛᱟᱹᱨ ᱨᱮᱱᱟᱜ ᱤᱧ ᱞᱟᱹᱭ ᱠᱮᱫᱟ ᱟᱫᱚ ᱟᱛᱳ ᱮᱛᱚᱦᱚᱵ ᱥᱚᱢᱚᱭ ᱟᱫᱚ ᱚᱱᱟ ᱯᱚᱨ ᱫᱚ ᱥᱟᱱᱛᱟᱲ ᱡᱚᱠᱷᱚᱱ ᱠᱚ ᱵᱟᱹᱲᱛᱤ ᱭᱮᱱᱟ ᱟᱫᱚ ᱥᱟᱱᱛᱟᱲ ᱜᱮᱞᱮ ᱱᱟᱭᱠᱮ ᱭᱮᱱᱟᱭ
ᱚ ᱟᱨ ᱩᱞ ᱫᱟᱨᱤ ᱫᱚ ᱛᱟᱦᱚᱞᱮ ᱢᱩᱰᱟᱹ ᱜᱮᱠᱳ ᱵᱚᱝᱜᱟ ᱵᱟᱲᱟ ᱪᱮᱛ
ᱦᱮᱸ ᱢᱟᱱᱮ ᱩᱱᱠᱤᱱᱟᱜ ᱡᱚᱠᱷᱚᱱ ᱟᱛᱳ ᱠᱤᱱ ᱵᱮᱱᱟᱣᱟ ᱩᱱ ᱥᱚᱢᱚᱭ ᱫᱚ ᱱᱚᱝᱠᱟ ᱠᱟᱛ ᱟᱫᱚ ᱡᱚᱠᱷᱚᱱ ᱟᱡᱨᱮᱱ ᱜᱤᱫᱽᱨᱟᱹ ᱠᱚ ᱦᱩᱭᱮᱱ ᱛᱟᱭᱟ ᱢᱚᱬᱮ ᱛᱩᱨᱩᱭ ᱜᱚᱴᱟᱝ ᱟᱫᱚ ᱟᱡ ᱨᱮᱱ ᱜᱤᱫᱽᱨᱟᱹ ᱜᱮ ᱵᱚᱸᱜᱟ ᱠᱚ ᱮᱛᱚᱦᱚᱵ ᱠᱮᱫᱟ
ᱟᱨ ᱩ
ᱟᱫᱚ ᱩᱱ ᱢᱟᱨᱟᱝ ᱢᱚᱱᱮ ᱠᱟᱜ ᱢᱮ ᱢᱤᱫᱴᱟᱝ ᱴᱚᱴᱷᱟᱨᱮ ᱟᱹᱰᱤ ᱢᱟᱨᱟᱝ ᱴᱚᱴᱷᱟᱨᱮ ᱮ ᱱᱚᱣᱟ ᱟᱞᱮ ᱤᱧ ᱞᱭᱟ ᱩᱱᱠᱤᱱ ᱵᱟᱨᱭᱟ ᱚᱲᱟᱜ ᱜᱮ ᱢᱮᱱᱟᱜ ᱠᱤᱱᱟ ᱵᱤᱨ ᱛᱟᱞᱟᱨᱮ ᱵᱤᱨ ᱧᱚᱜ ᱜᱮᱭᱟᱞᱮ ᱛᱚ
ᱵᱤᱨ ᱫᱚ ᱜᱚᱴᱟ ᱥᱮᱫ ᱛᱮᱜᱮ ᱯᱮ ᱯᱟᱲᱟᱣᱟ ᱟᱯᱮ ᱫᱚ ᱛᱟᱦᱚᱞᱮ
ᱦᱮᱸ ᱦᱮᱸ ᱥᱟᱨᱡᱚᱢ ᱛᱮᱜᱮ ᱚᱲᱟᱜ ᱠᱩᱰᱟᱹᱢ ᱠᱷᱚᱱ ᱜᱮ
ᱩ ᱛᱟᱦᱚᱞᱮ ᱦᱟᱹᱛᱤ ᱠᱚᱫᱚ ᱠᱚ ᱥᱮᱱ ᱟᱯᱮᱭᱟ ᱥᱮ ᱵᱟᱝ
ᱦᱮᱸ ᱦᱟᱹᱛᱤ ᱠᱚᱫ ᱱᱚᱝᱠᱟ ᱯᱮᱲᱟ ᱞᱮᱠᱟ ᱜᱮ ᱱᱩᱠᱩ ᱫᱚ ᱪᱮᱫ ᱤᱧ ᱞᱟᱹᱭᱟ
ᱚ ᱢᱟᱱᱮ ᱯᱮᱲᱟ ᱞᱮᱠᱟ ᱜᱮ ᱟᱞᱮ ᱥᱮᱫ ᱦᱚᱸ ᱚᱱᱠᱟᱜᱮ ᱦᱟᱹᱛᱤ ᱠᱚᱠᱚ ᱦᱤᱡᱩᱜ ᱫᱚ ᱟᱞᱮ ᱫᱚ ᱦᱚᱲ ᱛᱟᱞᱟ ᱛᱟᱞᱟ ᱛᱮᱠᱚ ᱛᱟᱲᱟᱢ ᱤᱫᱤᱭᱟ
ᱦᱮᱸ ᱢᱟᱱᱮ ᱞᱚᱴᱟ ᱫᱟᱜ ᱴᱩᱠᱩ ᱥᱩᱨ ᱵᱠᱤ ᱢᱮᱱᱟᱜᱼᱟ ᱵᱟᱠᱷᱟᱱ ᱡᱷᱚᱛᱚ ᱜᱮ ᱪᱮᱫ ᱤᱧ ᱞᱟᱹᱭᱟ ᱨᱟᱥᱛᱟ ᱛᱮ, ᱚᱲᱟᱜ ᱛᱮ, ᱢᱟᱱᱮ ᱪᱮᱫ ᱵᱚᱞ ᱰᱟᱹᱦᱤ ᱛᱮ, ᱦᱩᱲᱩ ᱠᱷᱮᱛ ᱞᱮᱠᱟᱛᱮ,
ᱦᱮᱸ᱾
ᱩ ᱦᱚᱲᱟ ᱦᱟᱹᱛᱤ ᱞᱟᱜᱟ ᱦᱚᱲ ᱫᱚ ᱵᱟ ᱠᱚ ᱫᱚᱦᱚ ᱟᱠᱟ
ᱚᱱᱟ ᱞᱟᱜᱟ ᱦᱚᱲ ᱫᱚᱠᱚ ᱦᱤᱡᱩᱜᱼᱟ ᱟᱫᱚ ᱡᱷᱚᱛᱚ ᱦᱚᱲ ᱜᱮ ᱟᱞᱮ ᱡᱟᱦᱟᱸ ᱢᱮᱱᱟᱜ ᱠᱚᱣᱟ ᱦᱟᱹᱛᱤ ᱫᱚ ᱧᱮᱞ ᱫᱚ ᱟᱹᱰᱤ ᱨᱟᱹᱥᱠᱟᱹ ᱜᱮ ᱮᱢᱱᱤ ᱧᱮᱞ ᱦᱚᱲ ᱫᱚ ᱞᱟᱜᱟ ᱦᱟᱱᱛᱮ ᱱᱟᱛᱮ ᱜᱚᱜ ᱠᱟᱠᱳᱣ-ᱟ
ᱚ ᱟᱹᱰᱤ ᱡᱳᱨ ᱠᱚ ᱜᱚᱡ ᱜᱚᱯᱚᱫ ᱮᱱᱟ ᱛᱚ
ᱦᱮᱸ ᱜᱚᱡ ᱫᱚᱠᱚ ᱜᱚᱡ ᱜᱚᱯᱚᱡ ᱱᱟ ᱟᱫᱚ ᱤᱧ ᱦᱚ ᱢᱤᱫ ᱫᱤᱱ ᱦᱟᱫ ᱦᱟᱹᱛᱤ ᱞᱟᱜᱟ ᱵᱚᱞᱛᱮ ᱪᱟᱞᱟᱣ ᱫᱚ ᱤᱧ ᱱᱚᱝᱠᱟ ᱵᱷᱳᱨ ᱛᱮ ᱱᱚᱝᱠᱟ ᱦᱟᱹᱛᱤ ᱠᱳ ᱠᱚ ᱩᱰᱩᱠ ᱟᱠᱟᱱᱟ ᱰᱟᱹᱦᱤ ᱛᱮ ᱟᱫᱚ ᱚᱱᱠᱟᱧ ᱪᱟᱞᱟᱣ ᱟᱠᱟᱱᱟ ᱯᱷᱩᱞ ᱠᱚᱱ ᱜᱮ ᱢᱟᱱᱮ ᱪᱟ ᱛᱟ ᱫᱤᱜᱮ ᱦᱟᱹᱛᱤ ᱞᱮ ᱤᱫᱤᱭᱠᱟᱫ ᱠᱚᱣᱟ ᱟᱫᱚ ᱮᱢᱚᱱ ᱞᱟᱜᱟ ᱦᱟᱱᱛᱮ ᱨᱟᱥᱛᱟ ᱵᱟᱞᱮ ᱯᱟᱨᱚᱢ ᱦᱚᱪᱚᱭᱮᱫ ᱠᱚᱣᱟ ᱟᱪᱷᱟ ᱦᱟᱛᱤ ᱠᱚ ᱵᱚᱞᱚᱭᱮᱱᱟ ᱵᱤᱨ ᱵᱷᱤᱛᱤᱨ ᱯᱚᱨᱮᱥᱴᱟᱨ ᱠᱚ ᱦᱮᱡ ᱮᱱᱟ᱾ ᱪᱚ ᱱᱚᱣᱟ ᱵᱤᱨ ᱠᱷᱚᱱ ᱦᱟᱱᱟ ᱵᱤᱨ ᱞᱟᱜᱟ ᱟᱹᱪᱟᱹᱲ ᱤᱫᱤ ᱠᱚᱯᱮ ᱠᱚᱢ ᱠᱚᱨᱮ ᱥᱮᱛᱟᱜ ᱚᱱᱠᱟ ᱪᱟᱴᱟ ᱨᱤᱧ ᱩᱰᱩᱠ ᱟᱠᱟᱱᱟ ᱦᱮᱡ ᱟᱠᱟᱱᱟᱞᱮ ᱮᱠᱵᱟᱨᱮ ᱚᱲᱟᱜ ᱫᱩᱴᱟ ᱫᱤᱭᱮ ᱠᱟᱱᱚ ᱟᱨ ᱛᱤᱥᱦ ᱦᱚᱸ ᱞᱟᱜᱟ ᱫᱚ ᱵᱟᱹᱧ ᱪᱟᱞᱟᱣ ᱠᱟᱱᱟ, ᱯᱟᱭᱞᱟ. ᱵᱟᱨᱤᱧ ᱪᱟᱞᱟᱣ ᱟᱠᱟᱱᱟ ᱚᱱᱟ ᱫᱤᱱ ᱟᱫᱚ᱾
ᱛᱟᱦᱞᱮ ᱡᱚᱢᱟᱜ ᱠᱚᱫᱚ
ᱡᱚᱢᱟᱜ ᱠᱚᱫᱚ ᱵᱟᱱᱩᱜ ᱱᱚᱝᱠᱟ ᱮᱢᱱᱤ
ᱛᱟ ᱜᱤᱞᱤᱧ ᱫᱚᱨᱠᱟᱨ ᱦᱩ᱾ ᱦᱩ ᱟᱪᱷᱟ ᱞᱟᱭ ᱫᱟᱞᱤᱧ ᱟᱹᱞᱤᱧ ᱫᱚ ᱵᱟᱝ ᱛᱚᱞᱤᱧ ᱵᱩᱡᱷᱟᱹᱣ ᱜᱮᱞᱤᱧ ᱠᱚᱭᱚᱜ ᱠᱟᱜᱼᱟ ᱡᱮ
ᱟᱫᱚ ᱦᱟᱨᱟ ᱡᱩᱣᱟᱹᱱ ᱠᱚᱲᱟ ᱜᱤᱫᱽᱨᱟᱹ ᱫᱚ ᱟᱫᱚ ᱫᱟᱹᱲ ᱫᱚ ᱟᱫᱚ ᱦᱟᱹᱛᱤᱜ ᱢᱟᱱᱮᱜ ᱵᱚᱞᱚᱱᱟᱜ ᱠᱟᱛᱷᱟ ᱟᱫᱚ ᱚᱱᱠᱟᱜᱮ ᱵᱤᱨ ᱟᱫᱚ ᱱᱤᱡᱮ ᱦᱚᱸ ᱵᱩᱡᱽ ᱵᱟᱲᱟ ᱦᱩᱭᱱᱟ ᱵᱤᱨ ᱨᱮᱱᱟᱜ ᱚᱠᱟ ᱴᱷᱮᱱ ᱦᱟᱹᱛᱤ ᱠᱚ ᱛᱟᱦᱮᱱᱟ ᱠᱟᱨᱚᱱ ᱱᱤᱡᱮᱨᱮᱱ ᱡᱟᱦᱟᱸᱭ ᱱᱩᱠᱩ ᱠᱟᱠᱟ ᱛᱟᱠᱚ ᱫᱚᱠᱚ ᱵᱩᱡᱽ ᱠᱮᱫᱟ ᱛᱚᱠᱚ ᱞᱟᱹᱭᱟ ᱪᱚ ᱱᱚᱰᱮ ᱵᱚᱱ ᱛᱟᱲᱟᱢ ᱤᱫᱤᱭ ᱱᱚᱰᱮ ᱦᱟᱹᱛᱤ ᱢᱮᱱᱟᱜ ᱠᱚᱣᱟ ᱟᱫᱚ ᱥᱟᱹᱨᱤᱜᱮ ᱱᱚᱸᱰᱮ ᱞᱮ ᱪᱟᱞᱟᱣᱱᱟ ᱱᱚᱰᱮ ᱦᱟᱹᱛᱤ ᱢᱮᱱᱟᱜ ᱠᱚᱣᱟ ᱟᱫᱚ ᱯᱷᱚᱨᱮᱥᱴᱟᱨ ᱠᱚ ᱡᱚᱠᱷᱚᱱ ᱠᱚ ᱦᱮᱡ ᱱᱟ ᱛᱟᱦᱚᱞᱮ ᱱᱩᱠᱩ ᱦᱟᱹᱛᱤ ᱱᱚᱸᱰᱮ ᱠᱚ ᱵᱷᱤᱲᱤᱠᱟᱹᱣ ᱠᱮᱫ ᱠᱚᱣᱟ, ᱵᱷᱤᱲᱠᱟᱹᱣ ᱢᱟᱱᱮ ᱞᱟᱹᱭ ᱫᱟᱠᱚ ᱦᱟᱹᱛᱤ ᱚᱸᱰᱮ ᱠᱚ ᱪᱟᱜᱼᱟ, ᱟᱫᱚ ᱚᱸᱰᱮ ᱵᱚᱱ ᱪᱟᱞᱟᱣᱟᱱ ᱦᱮᱸ ᱥᱟᱹᱨᱤᱜᱮ ᱚᱱᱟ ᱞᱟᱦᱟ ᱨᱮᱞᱮ ᱪᱟᱞᱟᱣᱱᱟ ᱱᱚᱝᱠᱟᱛᱮ ᱦᱟᱹᱛᱤ ᱠᱚ ᱛᱟᱲᱟᱢ ᱯᱟᱨᱚᱢᱚᱜ ᱠᱟᱱᱟ ᱟᱫᱚ ᱦᱟᱹᱛᱤᱭᱟᱜ ᱢᱤᱫᱴᱟᱝ ᱛᱚ ᱥᱤᱥᱴᱮᱢ ᱦ ᱢᱮᱱᱟᱜᱼᱟ ᱱᱚᱸᱰᱮ ᱠᱷᱚᱱ ᱱᱚᱸᱰᱮ ᱠᱚ ᱪᱟᱜᱼᱟ ᱡᱚᱛᱚ ᱞᱮᱠᱟ ᱛᱮᱫᱚ ᱵᱟᱠᱚ ᱛᱟᱲᱟᱢ ᱤᱫᱤᱭᱟ
ᱦᱩᱸ ᱦᱩᱸ ᱦᱩᱸ ᱦᱩᱸ ᱵᱟᱠᱚ ᱛᱟᱲᱟᱢᱟ
ᱦᱩᱸ᱾
ᱚᱱᱟ ᱦᱚᱸ ᱩᱱᱠᱩ ᱢᱟᱱᱮ ᱰᱟᱦᱟᱨ ᱛᱟᱠᱚ ᱟᱨᱠᱤ ᱚᱱᱠᱟ ᱠᱚ ᱛᱮᱭᱟᱨ ᱠᱟᱣᱱᱟ ᱟᱠᱚᱛᱮ
ᱦᱮᱸ᱾ ᱟᱯᱮᱫ ᱫᱚ ᱵᱤᱨ ᱫᱚ ᱛᱤᱱᱟᱹᱜ ᱥᱟᱺᱜᱤᱧᱟ
ᱵᱤᱨ ᱫᱚ ᱚᱲᱟᱜ ᱠᱷᱚᱱᱟᱜ ᱫᱚ ᱵᱟᱝ ᱢᱟᱱᱮ ᱧᱮᱞ ᱴᱷᱤᱠᱟᱹᱜ ᱟᱨᱠᱤ ᱚᱲᱟᱜ ᱥᱩᱨ ᱨᱮᱜᱮ ᱵᱟᱹᱫᱽ ᱠᱚ ᱯᱟᱨᱚᱢ ᱞᱮᱱᱠᱷᱟᱱ ᱦᱩᱸ ᱚᱲᱟᱜ ᱢᱟᱱᱮ ᱮᱠᱫᱚᱢ ᱚᱱᱟ ᱢᱩᱪᱟᱹᱫ ᱩᱛᱟᱹᱨ ᱠᱷᱚᱱᱟᱜ ᱫᱚ ᱟᱞᱮᱭᱟᱜ ᱫᱚ ᱚᱱᱠᱟ ᱫᱚ ᱵᱟᱹᱱᱩᱜᱼᱟ, ᱛᱚᱵᱮ ᱢᱟᱜ ᱞᱟᱴᱟ ᱠᱚ ᱢᱮᱱᱟᱜᱼᱟ ᱚᱱᱮ ᱚᱱᱟ ᱠᱚᱨᱮ ᱦᱚᱸ ᱠᱚ ᱦᱤᱡᱩᱜ ᱜᱮᱭᱟ ᱟᱹᱰᱤ ᱥᱚᱢᱚᱭ᱾ ᱛᱟᱨᱯᱚᱨᱮ ᱩᱞ ᱠᱟᱱᱴᱷᱟᱲ ᱫᱟᱨᱮ ᱠᱚᱦᱚᱸ ᱢᱮᱱᱟᱜ ᱠᱚ ᱛᱟᱠᱚᱣᱟ ᱛᱚ ᱚᱱᱟ ᱠᱷᱛᱤᱨ ᱟᱹᱰᱤ ᱥᱳᱢᱚᱭ ᱚ ᱥᱚᱨᱠᱟᱨ ᱦᱚᱭ ᱦᱤᱡᱩᱜᱼᱟ, ᱵᱤᱨ ᱫᱚ ᱠᱟᱹᱴᱤᱡ ᱥᱟᱺᱜᱤᱧ ᱜᱮᱭᱟ᱾ ᱵᱮᱥ ᱦᱚᱸ ᱵᱟᱝ ᱥᱟᱺᱜᱤᱧᱟ ᱥᱩᱨ ᱨᱮᱜᱮ ᱚ ᱚ
ᱟᱫᱚ ᱱᱚᱜᱼᱚᱭ ᱟᱵᱚ ᱫᱚ ᱵᱤᱫ ᱫᱤᱥᱚᱢ ᱦᱚᱲᱚ ᱫᱷᱟᱹᱛᱤ ᱫᱚᱵᱚᱱ ᱧᱮᱞ ᱠᱟᱱᱟ ᱡᱟᱦᱟᱸᱭ ᱵᱟᱡᱟᱨ ᱥᱟᱨ ᱠᱚᱨᱮ ᱠᱚ ᱛᱟᱦᱮᱱᱟ ᱵᱟᱠᱚ ᱧᱮᱞ ᱱᱩᱠᱩ ᱫᱚ ᱠᱚᱹᱴᱤᱡ ᱪᱮᱠᱟ ᱪᱚᱠᱚ ᱵᱩᱡᱷᱟ ᱦᱟᱹ ᱛᱤ ᱪᱤᱠᱟᱱᱟ ᱠᱚ ᱪᱮᱠᱟ ᱠᱚ ᱧᱮᱞᱚᱜᱼᱟ, ᱢᱟᱱᱮ ᱯᱷᱳᱱᱛᱮ ᱧᱮᱞ ᱫᱚ ᱟᱨ ᱥᱩᱨ ᱨᱮ ᱧᱮᱞ ᱫᱚ ᱟᱨᱚ ᱛᱚᱯᱟᱛ ᱧᱚᱜ ᱜᱮᱭᱟ᱾
ᱦᱚᱭ ᱦᱚᱭ ᱚᱱᱛᱮ ᱟᱵᱟᱨ ᱪᱤᱲᱤᱭᱟᱠᱷᱟᱱᱟ ᱨᱮᱱ ᱟᱞᱟᱫᱟ ᱟᱵᱟᱨ ᱵᱤᱨ ᱨᱮᱱ ᱦᱚᱸ ᱟᱞᱟᱫᱟ ᱵᱩᱡᱷᱟᱹᱜ-ᱟ᱾
ᱦᱮᱸ ᱪᱤᱲᱤᱭᱟᱠᱷᱟᱱᱟ ᱨᱮᱱᱫᱚ ᱧᱮᱞ ᱚᱱᱠᱟ ᱡᱩᱛ ᱵᱟᱢ ᱵᱩᱡᱷᱟᱹᱣᱟ ᱟᱢ ᱠᱟᱹᱴᱤᱡ ᱵᱤᱨᱮ ᱧᱮᱞᱢ ᱠᱟᱫᱟ ᱦᱟᱹᱛᱤ ᱦᱟᱛᱤ ᱞᱮᱠᱟᱢ ᱵᱩᱡᱷᱟ. ᱣᱟ
ᱱᱩᱠᱩ ᱫᱚ ᱟᱫᱚ ᱩᱱᱠᱩ ᱫᱚ ᱪᱮᱫ ᱨᱟᱱ ᱢᱟᱱ ᱠᱚᱛᱮ ᱠᱚ ᱫᱚᱦᱚ ᱠᱚᱣᱟ ᱛᱚ᱾
ᱦᱮᱸ ᱵᱤᱨ ᱨᱮᱱ ᱦᱚᱛᱤ ᱭᱟᱱ ᱱᱚᱝ ᱠᱩᱣᱟᱜ ᱢᱩ ᱴᱷᱮᱱ ᱧᱮᱞ ᱛᱟᱠᱚᱣᱟ ᱱᱩᱠᱩ ᱪᱤᱠᱟ ᱠᱚ ᱨᱟᱹᱜᱤᱜᱼᱟ ᱪᱮᱫᱠᱟ ᱠᱚ ᱪᱤᱠᱟᱹᱭᱟ
ᱩᱸ ᱟᱹᱰᱤ ᱵᱮᱥᱤ ᱨᱟᱜᱤ ᱟᱨᱚ ᱰᱟᱴᱟ ᱛᱟᱦᱮᱱ ᱠᱷᱟᱱ ᱜᱤᱫᱽᱨᱟᱹ ᱵᱩᱥᱟᱹᱜ ᱠᱟᱛᱮᱫ ᱠᱚ ᱯᱟᱨᱚᱢ ᱞᱮᱱ